ᱦᱮᱞᱳ
ᱦᱮᱸ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱟᱞᱤᱧᱟᱜ ᱴᱷᱟᱹᱣᱠᱟᱹ ᱥᱟᱹᱦᱤᱡ ᱟᱸᱡᱚᱢᱚᱜ ᱠᱟᱱᱟ ᱛᱚ᱾
ᱦᱮᱸ ᱟᱸᱡᱚᱢᱚᱜ ᱠᱟᱱᱟ᱾
ᱛᱚ ᱚᱠᱟ ᱥᱮᱫ ᱞᱟᱝ ᱜᱟᱞᱢᱟᱨᱟᱣᱮᱫ ᱛᱟᱦᱮᱸᱜ ᱫᱟᱨᱮ ᱨᱚᱦᱚᱭ ᱵᱟᱝ?
ᱫᱟᱨᱮ ᱨᱚᱦᱚᱭ᱾
ᱦᱳᱭ᱾ ᱚᱱᱟᱦᱚ ᱢᱤᱫ ᱛᱮ ᱵᱷᱟᱞᱮ ᱫᱚ ᱵᱷᱟᱞᱮᱜᱼᱟ ᱞᱟᱹᱭ ᱠᱟᱜᱼᱟ ᱠᱚ᱾ ᱮᱠᱴᱤ ᱜᱟᱪᱷ ᱮᱠᱴᱤ ᱯᱨᱟᱱ ᱡᱟᱦᱟᱸ ᱫᱚ ᱫᱤᱠᱩ ᱛᱮᱜᱮ ᱠᱚ ᱞᱟᱹᱭ ᱠᱟᱜᱼᱟ᱾
ᱦᱮᱸ ᱵᱟᱝ ᱥᱟᱹᱨᱤᱜᱮ ᱢᱤᱫᱴᱟᱝ ᱢᱟᱜ ᱞᱮᱠᱷᱟᱱ ᱫᱚᱥᱴᱤ ᱨᱚᱦᱚᱭ ᱠᱟᱛᱷᱟ ᱫᱚ ᱠᱟᱱᱟ ᱵᱟᱝ ᱫᱚ ᱵᱟᱝ᱾
ᱦᱮᱸ ᱛᱚ ᱟᱯᱮ ᱥᱮᱫ ᱱᱚᱝᱠᱟ ᱵᱤᱨ ᱵᱩᱨᱩ ᱠᱚ ᱥᱩᱨ ᱥᱩᱯᱩᱨ ᱨᱮ ᱢᱮᱱᱟᱜ ᱜᱮᱭᱟ ᱛᱚ?
ᱦᱮᱸ ᱞᱟᱦᱟᱛᱮ ᱞᱮᱠᱟ ᱫᱚ ᱵᱟᱹᱱᱩᱜᱼᱟ ᱡᱚᱛᱚ ᱠᱚ ᱢᱟᱜ ᱠᱷᱟᱴᱚᱭᱮᱫᱟ ᱰᱚᱡᱟᱨ ᱛᱮ᱾
ᱚ ᱜᱚᱝᱠᱮ ᱠᱟᱹᱴᱤᱡ ᱪᱮᱫ ᱪᱚᱝ ᱥᱟᱰᱮ ᱠᱟᱱ ᱛᱟᱯᱮᱱᱟ ᱠᱟᱹᱴᱤᱡ ᱵᱮᱱ
ᱥᱟᱸᱰᱮ ᱠᱟᱱᱟ ᱪᱮᱫ ᱞᱟᱹᱜᱤᱫ ᱵᱟᱝ ᱵᱟᱝ ᱦᱮᱰᱯᱷᱳᱱ ᱠᱚᱫᱚ ᱪᱮᱫ ᱦᱚᱸ ᱞᱟᱜᱟᱣ ᱫᱚ ᱵᱟᱝ ᱦᱩᱭ ᱠᱟᱱᱟ᱾ ᱥᱟᱣᱩᱱᱰ ᱦᱚᱸ ᱠᱚᱢ ᱜᱮᱭᱟ ᱪᱮᱫ ᱞᱮᱠᱟ ᱥᱟᱰᱮ ᱠᱟᱱ ᱛᱮ᱾
ᱢᱟᱱᱮ ᱪᱮᱫᱞᱮᱠᱟ ᱥᱟᱰᱮ ᱜᱮᱭᱟ ᱦᱮᱰᱯᱷᱳᱱ ᱞᱟᱜᱟᱣ ᱞᱮᱠᱷᱟᱱ ᱠᱟᱹᱴᱤᱡ ᱦᱮᱸ ᱨᱚᱲ
ᱪᱮᱫᱠᱟ ᱦᱩᱭ ᱠᱟᱱᱟ?
ᱦᱮᱸ ᱟᱫᱚ ᱴᱷᱤᱠ ᱜᱮᱭᱟ ᱢᱟ ᱚᱱᱠᱟ ᱫᱚ ᱵᱟᱝᱠᱚ ᱪᱤᱠᱟᱹᱭᱟ ᱚᱱᱟ ᱫᱚ ᱵᱟᱝᱠᱚ ᱧᱮᱞᱟ᱾
ᱠᱤ ᱡᱟᱹᱱᱤ ᱦᱟᱸᱜ ᱪᱚᱝ᱾
ᱟᱫᱚ ᱧᱮᱞ ᱦᱩᱭ ᱞᱮᱱ ᱜᱮᱥᱮ ᱵᱟᱨᱚ ᱢᱤᱱᱤᱴ ᱜᱚᱞᱯᱚ ᱛᱮᱫᱚ ᱵᱮᱥᱤ ᱴᱟᱭᱤᱢ ᱫᱚ ᱵᱟᱭ ᱡᱚᱢᱮᱜᱼᱟ᱾
ᱦᱮᱸ ᱦᱮᱸ ᱚᱱᱟ ᱱᱤᱭᱟᱹ ᱫᱚ ᱚᱥᱩᱵᱤᱫᱷᱟ ᱫᱚ ᱵᱟᱹᱱᱩᱜ-ᱟ ᱟᱫᱚ ᱜᱚᱢᱠᱮ ᱫᱟᱨᱮ ᱠᱚᱫᱚᱢ ᱨᱚᱦᱚᱭ ᱜᱮᱭᱟ ᱥᱮ ᱵᱟᱝ ᱟᱢ ᱫᱚ᱾
ᱦᱮᱸ ᱨᱚᱦᱚᱭ ᱵᱟᱲᱟ ᱫᱚ ᱦᱩᱭᱩᱜ ᱜᱮᱭᱟ ᱟᱫᱚ ᱚᱱᱠᱟ ᱱᱮᱦᱚᱲᱟᱜ ᱫᱚ ᱵᱟᱲᱜᱮ ᱠᱚᱫᱚ ᱵᱟᱹᱱᱩᱜ-ᱟ᱾ ᱦᱮᱸ ᱠᱷᱩᱵ ᱮᱠᱴᱟ ᱫᱚ᱾
ᱚ
ᱟᱫᱚ ᱢᱮᱫᱴᱮᱱ ᱠᱷᱮᱛ ᱜᱮ ᱱᱟᱜ ᱠᱷᱟᱱ ᱨᱚᱦᱚᱭ ᱵᱟᱲᱟ ᱦᱩᱭ ᱠᱟᱱᱟ ᱩᱞ ᱫᱟᱨᱮ ᱠᱚ ᱢᱮᱱᱟᱜ᱾
ᱚ ᱵᱟᱝ ᱩᱞ ᱩᱞ ᱦᱚᱸ ᱵᱷᱟᱞᱮ ᱜᱮᱭᱟ ᱥᱤᱡᱤᱱ ᱨᱮᱫᱚ᱾
ᱩᱞ ᱠᱟᱱᱴᱷᱟᱲ ᱛᱟᱨᱯᱚᱨᱮ ᱩᱞ ᱫᱟᱨᱮ ᱵᱟᱨᱭᱟ ᱯᱤᱭᱟ ᱢᱮᱱᱟᱜ ᱟᱨ ᱚᱱᱟ ᱥᱟᱶᱛᱮ ᱟᱨᱦᱚᱸ
ᱢᱟ ᱩᱞ ᱫᱚ ᱦᱟᱱᱟ ᱞᱟᱹᱴᱷᱩᱣᱟᱜ ᱮᱢ ᱨᱚᱦᱚᱭ ᱠᱟᱫᱟ ᱥᱮ ᱪᱮᱫ ᱜᱚᱢᱠᱮ?
ᱤᱭᱟᱹ ᱠᱟᱹᱴᱤᱡ ᱜᱮᱭᱟ ᱮᱸ ᱟᱹᱴᱷᱤ ᱫᱚ ᱠᱟᱹᱴᱤᱡ
ᱢᱟᱱᱮ ᱥᱤᱵᱤᱞ ᱩᱞ ᱠᱟᱱ ᱜᱮᱭᱟ ᱵᱟᱝ?
ᱦᱳᱭ ᱥᱤᱵᱤᱞ ᱩᱞ ᱟᱫᱚ ᱫᱟᱨᱮ ᱫᱚ ᱵᱚᱲᱚ ᱫᱟᱨᱮ ᱜᱮ ᱠᱟᱱᱟ ᱦᱟᱸᱜ ᱤᱭᱟᱹ ᱛᱮᱫ ᱫᱚ ᱵᱟᱝ ᱠᱟᱱᱟ ᱠᱚᱞᱚᱢ ᱩᱞ᱾ ᱠᱚᱫᱚ ᱵᱟᱝ ᱠᱟᱱᱟ᱾
ᱚ
ᱟᱫᱚ ᱦᱟᱯᱮᱱ ᱫᱤᱱ ᱫᱚ ᱦᱟᱯᱮᱱ ᱫᱤᱱ ᱨᱮᱱᱟᱜ ᱫᱤᱥᱟᱹ ᱠᱟᱛᱮ ᱜᱮ ᱟᱫᱚ ᱞᱟᱹᱴᱷᱭᱱᱟ ᱚᱱᱮ ᱠᱚᱞᱚᱢ ᱫᱚ ᱡᱚᱢ ᱞᱮᱠᱟ ᱫᱚ ᱚᱱᱠᱟ ᱫᱚ ᱢᱮᱱᱟᱜ-ᱟ ᱫᱤᱫᱤ ᱛᱟᱠᱚᱣᱟᱜ ᱚᱱᱮ ᱟᱫᱚ ᱩᱱᱠᱩ ᱜᱮᱠᱚ ᱟᱹᱜᱩ ᱦᱚᱴᱚ ᱟᱞᱮᱭᱟ, ᱟᱫᱚ ᱚᱱᱠᱟ ᱠᱷᱟᱹᱛᱤᱨ ᱚᱱᱟ ᱫᱚ ᱨᱚᱦᱚᱭ ᱵᱟᱝ ᱦᱩᱭ ᱠᱟᱱᱟ ᱾
ᱦᱚᱸ᱾
ᱵᱟᱝ ᱟᱸᱡᱚᱢᱚᱜ ᱠᱟᱱᱟ ᱢᱚᱸᱡᱽ ᱛᱮ᱾
ᱦᱮᱸ ᱦᱮᱸ?
ᱞᱟᱹᱭ ᱫᱤᱧ ᱵᱤᱨ-ᱵᱩᱨᱩ ᱠᱚ ᱟᱯᱮ ᱥᱮᱫ ᱚᱱᱠᱟ ᱦᱮᱱᱟᱜ ᱜᱮᱭᱟ ᱥᱮ ᱵᱟᱝ?
ᱳᱭ ᱢᱮᱱᱟᱜ ᱫᱚ ᱢᱮᱱᱟᱜ-ᱟ ᱩᱱᱟᱹᱜ ᱥᱟᱸᱜᱮ ᱫᱚ ᱵᱟᱝ, ᱠᱚᱢ ᱧᱚᱜ ᱜᱮ ᱥᱮᱫᱟᱭ ᱞᱮᱠᱟ ᱫᱚ ᱵᱟᱹᱱᱩᱜ-ᱟ᱾
ᱟᱪᱪᱷᱟ᱾ ᱩᱫ ᱩᱫ ᱠᱚ ᱯᱩᱴᱠᱟᱹ ᱠᱚ ᱧᱟᱢᱚᱜ ᱠᱟᱱ ᱜᱮᱭᱟ ᱥᱮ ᱵᱟᱝ?
ᱩᱫ ᱯᱩᱴᱠᱟᱹ ᱠᱚᱫᱚ ᱦᱟᱯᱳᱛ ᱟᱹᱣᱨᱤ ᱠᱚ ᱧᱮᱧ ᱧᱟᱢᱚᱜ-ᱟ ᱛᱚ ᱦᱟᱸᱜ, ᱫᱟᱜ ᱨᱮ ᱡᱟᱹᱱᱤᱡ ᱡᱷᱚᱛᱚ ᱠᱚ ᱵᱚᱞᱚ ᱵᱟᱭ ᱠᱟᱱ ᱪᱚᱝ ᱪᱮᱫ ᱪᱚᱝ᱾
ᱦᱮᱸ, ᱟᱫᱚ ᱩᱱᱟᱹᱜ ᱮ ᱫᱟᱜ ᱞᱮᱠᱷᱟᱱ ᱫᱚ ᱵᱟᱝ ᱧᱟᱢᱚᱜ-ᱟ ᱥᱮ᱾ ᱢᱟᱱᱮ ᱩᱱᱟᱹᱜ ᱫᱟᱜ ᱨᱮᱦᱚᱸ
ᱵᱟᱝ᱾
ᱢᱮᱱᱠᱷᱟᱱ ᱚᱱᱟ ᱠᱚ ᱢᱟᱱᱮ ᱨᱚᱦᱚᱲ ᱦᱚᱸ ᱵᱟᱝ ᱟᱨ ᱚᱫᱟ ᱦᱚᱸ ᱵᱟᱝ ᱱᱮᱞᱚᱜ ᱠᱟᱱᱟ, ᱫᱟᱜ ᱦᱚᱸ ᱵᱟᱝ, ᱚᱱᱠᱟ ᱴᱟᱭᱤᱯ ᱨᱮ ᱪᱷᱟᱲᱟᱣ ᱠᱚᱫᱚ ᱵᱟᱝ ᱚᱢᱚᱱᱚᱜ-ᱟ ᱾ ᱡᱟᱹᱥᱛᱤ ᱫᱟᱜ ᱠᱚᱨᱮ ᱦᱚᱸ ᱵᱟᱝ ᱚᱢᱚᱱᱚᱜ-ᱟ᱾
ᱵᱟᱝ᱾ ᱧᱟᱢ ᱵᱟᱲᱟᱭ ᱜᱮᱭᱟ ᱠᱚ ᱟᱞᱮ ᱱᱚᱸᱰᱮ ᱵᱟᱝ ᱫᱚ ᱵᱟᱝ, ᱪᱮᱫ ᱞᱮᱠᱟᱱ ᱦᱚᱲ ᱡᱮ ᱧᱟᱢ ᱠᱚᱭ ᱟᱹᱰᱤ ᱩᱛᱟᱹᱨ ᱠᱚ ᱧᱟᱢᱟ᱾
ᱦᱮᱸ, ᱢᱟᱱᱮ ᱚᱨ ᱛᱩᱫ ᱩᱫ ᱠᱚ ᱡᱟᱦᱟᱸ
ᱦᱳᱭ ᱦᱳᱭ, ᱦᱟᱱᱮ ᱟᱹᱰᱤ ᱡᱷᱟᱹᱞ ᱛᱟᱦᱮᱸᱱ ᱡᱮᱞᱤᱧ ᱜᱮ᱾
ᱦᱳᱭ᱾
ᱧᱟᱢ ᱜᱮᱭᱟ ᱠᱚ ᱪᱮᱫ ᱞᱮᱠᱟᱱ ᱦᱚᱲ ᱪᱚᱝ?
ᱚᱱᱟ ᱫᱚ ᱪᱮᱫ ᱠᱚᱠᱚ ᱯᱟᱸᱡᱟ ᱫᱚᱦᱚ ᱠᱟᱜ-ᱟ?
ᱦᱮᱸᱻ᱾
ᱟᱫᱚ ᱧᱮᱞ ᱫᱚᱦᱚ ᱠᱟᱜ-ᱟ ᱠᱚ ᱡᱟᱦᱟᱸᱭ ᱵᱟᱲᱟᱭ ᱦᱚᱲ ᱫᱚ ᱴᱷᱤᱠ ᱜᱮᱭᱟ ᱚᱱᱟ ᱡᱟᱭᱜᱟ ᱪᱟᱸᱜᱟᱣ ᱞᱮᱱᱠᱷᱟᱡ ᱴᱷᱤᱠᱮ ᱧᱟᱢ ᱜᱮᱭᱟ ᱩᱱᱤ ᱫᱚ᱾
ᱦᱩᱸ ᱟᱨ ᱱᱤᱝᱠᱟᱹᱱ ᱦᱚᱲ ᱫᱚ ᱜᱟᱡᱟᱲ ᱜᱟᱡᱟᱲ ᱨᱮ ᱫᱟᱬᱟᱱ ᱨᱮᱦᱚᱸ ᱵᱟᱝ ᱵᱟ
ᱩᱱᱟᱹᱜ ᱫᱚ ᱟᱫᱚ ᱫᱟᱬᱟᱵᱟᱲᱟ ᱵᱟᱝ ᱦᱩᱭ ᱞᱮᱱᱠᱷᱟᱱ ᱫᱚ ᱵᱟᱝ ᱧᱟᱢᱚᱜ ᱜᱮᱭᱟ᱾
ᱦᱮᱸᱻ᱾
ᱢᱚᱞᱚᱝ ᱨᱮ ᱛᱟᱦᱮᱱ ᱠᱷᱟᱱ ᱫᱚ ᱧᱟᱢᱚᱜ ᱜᱮᱭᱟ᱾
ᱦᱩᱸ ᱟᱨ ᱵᱟᱠᱷᱟᱡ ᱠᱤᱪᱷᱩ ᱠᱤᱪᱷᱩ ᱢᱮᱱᱟᱜ ᱠᱚᱣᱟ ᱪᱮᱫ ᱞᱮᱠᱟᱱ ᱡᱮ, ᱫᱚᱢᱮ ᱠᱚ ᱟᱹᱜᱩᱭᱟ ᱵᱚᱥᱛᱟ ᱵᱚᱥᱛᱟ᱾
ᱟᱹᱰᱤ ᱦᱮᱸ, ᱟᱹᱰᱤ ᱡᱳᱨ ᱟᱹᱜᱩᱭ ᱜᱮᱭᱟ, ᱟᱨ ᱟᱹᱠᱷᱨᱤᱧ ᱦᱚᱸᱠᱚ ᱟᱹᱠᱷᱨᱤᱧ ᱜᱮᱭᱟ ᱵᱟᱡᱟᱨ ᱠᱚᱨᱮ᱾
ᱦᱮᱸᱻ᱾
ᱥᱟᱠᱟᱢ ᱠᱚᱦᱚᱸ ᱟᱹᱰᱤ
ᱚᱱᱟ ᱦᱚᱸ ᱵᱷᱟᱜᱮ ᱜᱮᱭᱟ ᱵᱟᱝ ᱫᱚ ᱵᱟᱝ ᱾
ᱦᱩᱸ᱾
ᱯᱟᱸᱡᱟ ᱫᱟᱲᱮᱭᱟᱜ ᱠᱷᱟᱡ ᱫᱚ᱾ ᱛᱟᱦᱚᱞᱮ ᱚᱱᱛᱮ ᱵᱤᱨ-ᱵᱩᱨᱩ ᱠᱚ ᱪᱮᱫ ᱞᱮᱠᱟ ᱜᱚᱝᱠᱮ ᱟᱯᱮ ᱥᱮᱫ?
ᱟᱞᱮᱥᱮᱫ ᱦᱚᱸ ᱢᱮᱱᱟᱜ ᱫᱚ ᱢᱮᱱᱟᱜ ᱜᱮᱭᱟ ᱢᱟᱱᱮ ᱩᱱᱟᱹᱜ ᱥᱟᱸᱜᱮ ᱫᱚ ᱵᱟᱝ ᱥᱟᱸᱜᱮ ᱢᱮᱱᱟᱜᱼᱟ᱾
ᱥᱟᱦᱟᱱ ᱯᱟᱞᱦᱟ ᱠᱚᱫᱚ ᱚᱵᱷᱟᱵᱽ ᱫᱚ ᱵᱟᱹᱱᱩᱜᱼᱟ᱾
ᱤᱭᱟᱹ ᱠᱚᱠᱚ ᱨᱚᱦᱚᱭ ᱠᱟᱫᱟ ᱫᱟᱨᱮ ᱠᱚ᱾ ᱟᱫᱚ ᱡᱟᱦᱟ ᱫᱚ ᱡᱟᱦᱟᱸ ᱫᱚ ᱢᱟᱱᱮ ᱢᱟᱜ ᱞᱟᱜᱼᱟ ᱠᱚᱥᱮ ᱟᱫᱚ ᱵᱟᱹᱲᱛᱤ ᱫᱟᱨᱮ ᱠᱚ ᱡᱟᱦᱟᱸ ᱛᱟᱦᱮᱸ ᱠᱟᱱᱟ ᱚᱱᱟ ᱠᱚᱨᱮᱱᱟᱜ ᱧᱩᱨᱩ ᱠᱟᱛᱮᱮᱫ ᱟᱨᱚ ᱫᱟᱨᱮ ᱠᱟᱱᱟ ᱚᱱᱟ ᱠᱚᱫᱚ ᱟᱫᱚ ᱢᱟᱜ ᱠᱟᱛᱮᱫ ᱚᱲᱟᱜ ᱠᱚ ᱟᱹᱜᱩ ᱠᱟᱜ ᱠᱟᱱᱟ ᱡᱟᱦᱟᱸ ᱵᱟᱹᱲᱛᱤ ᱢᱮᱱᱟᱜ ᱟᱫᱚ ᱚᱯᱷᱤᱥᱟᱨ ᱠᱚᱠᱚ ᱞᱟᱹᱭᱮᱫᱫᱟ ᱞᱟᱛᱟ ᱟᱞᱚ ᱠᱚ ᱫᱚᱦᱚᱭᱟ᱾
ᱦᱮᱸ ᱦᱮᱸ ᱦᱮᱸ᱾
ᱠᱩᱥᱤ ᱵᱟᱛᱟ ᱦᱚᱸᱛᱚ ᱵᱟᱝ ᱵᱷᱟᱞᱮᱭᱟ ᱵᱤᱨ ᱨᱮᱫᱚ᱾
ᱦᱮᱸ᱾
ᱟᱫᱚ ᱢᱟᱱᱮ ᱯᱚᱨᱮᱛᱮ ᱚᱥᱩᱵᱤᱫᱟ ᱦᱩᱭᱩᱜᱼᱟ ᱚᱱᱟ ᱥᱩᱨ ᱥᱩᱯᱩᱨ ᱫᱟᱨᱮ ᱛᱟᱦᱮᱸ ᱞᱮᱱᱠᱷᱟᱱ ᱟᱫᱚ ᱚᱱᱟ ᱫᱟᱨᱮ ᱛᱮᱫᱚ ᱵᱟᱝ ᱦᱟᱨᱟᱜ ᱠᱟᱱᱟ᱾
ᱵᱟᱝ ᱵᱟᱝ ᱵᱟᱝ ᱢᱟᱥᱮ ᱮᱛ ᱵᱚᱴᱷᱮ ᱠᱟᱛᱷᱟ ᱫᱚ ᱠᱟᱱ ᱜᱮᱭᱟ᱾
ᱟᱫᱚ ᱤᱱᱟᱹᱛᱮ ᱟᱫᱚ ᱚᱱᱟ ᱠᱚ ᱟᱹᱜᱩ ᱱᱤᱛᱚᱜ ᱫᱚ ᱥᱟᱦᱟᱱ ᱯᱟᱞᱟ ᱫᱚ ᱢᱟᱱᱮ ᱮᱠᱫᱚᱢ ᱡᱚᱛᱚ ᱦᱚᱲᱟᱜ ᱚᱲᱟᱜ ᱨᱮᱜᱮ ᱫᱚᱦᱚ ᱱᱚᱣᱟ ᱵᱚᱨᱥᱟ ᱞᱟᱹᱜᱤᱫ ᱫᱚ ᱥᱟᱹᱛ ᱥᱟᱯᱲᱟᱣ ᱠᱟᱛᱮ ᱠᱚ ᱫᱚᱦᱚ
ᱛᱟᱦᱚᱞᱮ ᱚᱵᱷᱟᱵ ᱫᱚ ᱵᱟᱹᱱᱩᱜ᱾
ᱦᱮᱸ ᱟᱨ! ᱛᱮ ᱚᱱᱛᱮ ᱢᱟᱱᱮ ᱡᱟᱦᱟᱸ ᱫᱚ ᱟᱵᱚ ᱥᱟᱱᱛᱟᱲ
ᱪᱮᱫ ᱞᱮᱠᱟ?
ᱥᱟᱱᱛᱟᱞᱤ ᱢᱤᱰᱤᱭᱟᱢ ᱨᱮᱱᱟᱜ ᱤᱥᱠᱩᱞ ᱠᱚ ᱟᱵᱚ ᱟᱭᱳ ᱟᱲᱟᱝ ᱛᱮ᱾
ᱚᱱᱟ ᱫᱚ ᱞᱟᱦᱟ ᱛᱮᱫᱚ ᱛᱟᱦᱮᱸ ᱫᱚ ᱛᱟᱦᱮᱸᱠᱟᱱᱟ ᱫᱤᱭᱮ ᱵᱚᱱᱫᱚ ᱦᱟᱛᱟᱲ ᱠᱟᱫᱟ ᱠᱚ ᱦᱟᱸᱜ᱾ ᱟᱨᱚ ᱚᱱᱟ ᱱᱤᱭᱮ ᱠᱟᱹᱴᱤᱡ ᱟᱞᱳᱪᱚᱱᱟ ᱦᱩᱭᱩᱜ ᱠᱟᱱᱟ ᱫᱠᱷᱤ ᱠᱷᱩᱞᱟᱹᱣ ᱨᱮᱱᱟᱜ ᱵᱮᱵᱚᱥᱛᱛᱟ ᱡᱩᱫᱤ ᱦᱩᱭᱩᱜ ᱠᱷᱟ ᱫᱚ ᱵᱷᱟᱞᱮ ᱜᱮ᱾
ᱟᱪᱪᱷᱟ ᱢᱟᱱᱮ ᱛᱟᱦᱮᱸ ᱫᱚ ᱛᱟᱦᱮᱸ ᱠᱟᱱᱟ ᱛᱤᱱᱟᱹᱜ ᱚᱵᱫᱤ ᱛᱟᱦᱮᱸ ᱠᱟᱱᱟ ᱚᱸᱰᱮ?
ᱳᱭ ᱵᱮᱥᱤ ᱫᱚ ᱵᱟᱝ ᱚᱱᱮ ᱮᱭᱤᱴ ᱮᱭᱤᱴ ᱯᱚᱨᱡᱚᱱᱛᱚ᱾
ᱚᱻ ᱮᱭᱤᱴ ᱯᱚᱨᱡ
ᱦᱮᱸᱮ᱾
ᱚᱱᱠᱟᱱᱟᱜ ᱫᱚ ᱵᱟᱹᱱᱩᱜᱼᱟ ᱱᱚᱰᱮ ᱢᱤᱫᱴᱟᱝ ᱯᱟᱥ ᱨᱮ ᱚᱱᱠᱟᱱᱟᱜ ᱢᱤᱫᱴᱟᱝ ᱦᱳᱥᱴᱮᱞ ᱢᱮᱱᱟᱜᱼᱟ᱾
ᱵᱟᱝ ᱫᱚ ᱵᱟᱝ ᱟᱫᱚ ᱚᱱᱟ ᱪᱮᱛ ᱪᱮᱛᱟᱱ ᱠᱷᱚᱱᱟᱜ ᱚᱱᱟ ᱪᱮᱛᱟᱱ ᱥᱮᱫ ᱠᱚ ᱵᱮᱵᱚᱥᱛᱟᱭᱫᱟ ᱡᱩᱫᱤ ᱦᱩᱭᱩᱜ ᱠᱷᱟᱡ ᱫᱚ ᱵᱷᱟᱜᱮ ᱜᱮ᱾
ᱟᱪᱪᱷᱟ ᱦᱮᱸ ᱦᱩᱭ ᱞᱮᱱᱠᱷᱟᱱ ᱟᱹᱰᱤ ᱱᱟᱯᱟᱭᱚᱜᱼᱟ᱾
ᱦᱮᱸ ᱦᱮᱸ ᱟᱹᱰᱤ ᱱᱟᱯᱟᱭ ᱚᱱᱟ ᱱᱤᱭᱮ ᱟᱹᱰᱤᱵᱟᱨᱟ ᱚᱱᱠᱟ ᱫᱩᱲᱩᱵ ᱵᱟᱲᱟ ᱦᱩᱭ ᱠᱟᱱᱟ, ᱜᱟᱯᱟᱞ ᱢᱟᱨᱟᱣ ᱠᱚᱨᱮᱫ ᱪᱮᱥᱴᱟ ᱢᱮᱱᱟᱜᱼᱟ ᱥᱚᱢᱵᱷᱚᱵᱚᱱᱟ ᱢᱮᱱᱟᱜᱼᱟ ᱦᱩᱭ ᱨᱮᱱᱟᱜ᱾
ᱦᱮᱸ ᱦᱮᱸ᱾
ᱵᱟᱝ ᱫᱚ ᱵᱟᱝ᱾
ᱪᱮᱫ ᱞᱮᱠᱟ ᱧᱮᱞᱚᱜ ᱠᱟᱱᱟ ᱢᱟᱹᱭ ᱵᱟᱹᱛᱩ ᱛᱟᱠᱚ ᱟᱹᱰᱤᱜᱟᱱ ᱠᱚ ᱛᱟᱭᱱᱚᱢ ᱜᱮᱭᱟ ᱟᱵᱚᱨᱮ ᱟᱵᱚᱣᱟᱜ, ᱚᱞᱪᱤᱠᱤ,
ᱦᱮᱸ ᱚᱱᱟ ᱫᱚ ᱮᱠᱫᱚᱢ ᱮᱠᱫᱚᱢ ᱟᱹᱰᱤ ᱡᱚᱛ ᱛᱷᱟᱛ ᱠᱟᱛᱷᱟ ᱥᱟᱹᱨᱤᱱᱟᱜ ᱜᱮ ᱱᱚᱣᱟ ᱫᱚ ᱫᱤᱥᱚᱢ ᱴᱟᱜ ᱨᱮᱜᱮ ᱯᱩᱨᱟᱹ ᱧᱮᱞᱚᱜ ᱠᱟᱱᱟ ᱾
ᱦᱮᱸ ᱟᱹᱰᱤ ᱜᱟᱱ ᱠᱚ ᱧᱮᱞᱚᱜ ᱠᱟᱱᱟ ᱚᱞᱚᱜ ᱯᱟᱲᱦᱟᱜ ᱠᱚ ᱵᱟᱹᱜᱤ ᱠᱟᱜ ᱠᱟᱱᱟ ᱦᱩᱰᱤᱧ ᱩᱢᱮᱨ ᱨᱮᱜᱮ ᱾
ᱟᱵᱮᱱ ᱚᱱᱛᱮ ᱢᱮᱱᱟᱜᱼᱟ ᱚᱱᱠᱟᱱᱟᱜ ᱤᱥᱠᱩᱞ ᱠᱚ ᱾
ᱦᱮᱸ ᱚᱱᱠᱟᱱᱟᱜ ᱤᱥᱠᱩᱞ ᱠᱚᱫᱚ ᱢᱮᱱᱟᱜ-ᱟ ᱾ ᱯᱨᱟᱭᱢᱟᱨᱤ ᱫᱚ ᱵᱟᱝ ᱠᱷᱩᱞᱟᱹᱣ ᱠᱟᱱᱟ ᱱᱤᱛᱚᱜ ᱚᱵᱫᱤ ᱾
ᱚ
ᱯᱨᱟᱭᱢᱟᱨᱤ, ᱚᱱᱟ ᱚᱱ ᱚᱱᱠᱟ ᱫᱚ ᱵᱟᱹᱱᱩᱜ-ᱟ ᱯᱨᱟᱭᱢᱟᱨᱤ ᱢᱟᱱᱮ ᱦᱩᱰᱤᱧ ᱳᱣᱟᱱ ᱴᱩ ᱠᱷᱚᱱ ᱢᱤᱫᱴᱮᱱ ᱜᱮ ᱢᱮᱱᱟᱜᱼᱟ ᱳᱣᱟᱱ ᱴᱩ ᱠᱷᱚᱱ ᱟᱫᱚ, ᱟᱨ,
ᱟᱛᱩ ᱨᱮ ᱠᱚᱨᱟᱣ ᱞᱮᱠᱷᱟᱡ ᱟᱹᱰᱤ ᱵᱷᱟᱜᱮᱼᱟ ᱵᱟᱝ ᱫᱚ ᱵᱟᱝ ᱾
ᱤᱭᱟᱹ ᱞᱮᱠᱟᱜᱮ ᱰᱮᱞᱤ ᱫᱚ ᱵᱟᱝ ᱦᱩᱭᱩᱜ ᱨᱮᱦᱚᱸ ᱡᱩᱫᱤ,
ᱦᱳᱭ ᱥᱩᱯᱛᱟᱨᱮ ᱯᱮ ᱫᱤᱱ ᱠᱟᱛᱮᱜ ᱚᱱᱟ ᱠᱷᱟᱱ ᱦᱚᱸ ᱟᱹᱰᱤ ᱱᱟᱯᱟᱭ ᱡᱮᱦᱮᱛᱩ, ᱟᱹᱰᱤ ᱦᱚᱲ ᱜᱮ ᱢᱟᱱᱮ ᱞᱟᱦᱟ ᱛᱮᱱ ᱠᱚᱫᱚ ᱵᱟᱲᱟᱭ ᱟᱠᱚ ᱟᱵᱚᱭᱟᱜ ᱚᱞᱪᱤᱠᱤ ᱠᱚᱫᱚ ᱾ ᱡᱟᱦᱟᱸ ᱱᱚᱣᱟ ᱵᱟᱝ ᱱᱚᱣᱟ ᱠᱷᱚᱱ ᱞᱟᱦᱟ ᱡᱮᱱᱟᱨᱮᱥᱮᱱ ᱠᱚ ᱡᱟᱦᱟᱸᱭ ᱠᱚ ᱛᱟᱦᱮᱸ ᱠᱟᱱᱟ ᱟᱹᱰᱤ ᱦᱚᱲ ᱜᱮᱠᱚ ᱵᱟᱲᱟᱭᱟ ᱾
ᱮᱠᱫᱚᱢ ᱮᱠᱫᱚᱢ ᱮᱠᱫᱚᱢ,
ᱟᱫᱚ ᱱᱤᱛᱚᱜ ᱜᱮᱠᱚ ᱠᱚᱢ ᱪᱟᱞᱟᱜ ᱠᱟᱱᱟ ᱚᱱᱟ ᱥᱟᱱᱛᱟᱞᱤ ᱛᱮᱫᱚ?
ᱦᱮᱸ ᱦᱮᱸ ᱦᱮᱸ ᱯᱩᱨᱟᱹᱴᱟᱜᱮ ᱟᱫ ᱪᱟᱵᱟ ᱞᱮᱠᱟ ᱜᱮ ᱢᱚᱱᱮ ᱦᱩᱭᱩᱜ ᱠᱟᱱᱟ ᱾
ᱟᱫᱚ ᱟᱫ ᱪᱟᱵᱟ ᱦᱚᱪᱚ ᱞᱮᱠᱷᱟᱱ ᱛᱚ ᱵᱟᱝ ᱜᱟᱱᱚᱜᱼᱟ ᱾
ᱵᱟᱝ ᱜᱟᱱᱚᱜᱼᱟ ᱚᱱᱟ ᱱᱤᱭᱟᱹᱜᱮ ᱫᱮᱠᱷᱤ ᱦᱟᱸᱜ ᱪᱮᱫ ᱦᱩᱭᱩᱜ ᱠᱟᱱ ᱜᱟᱯᱟᱞᱢᱟᱨᱟᱣ ᱠᱚᱨᱮ ᱪᱮᱫ ᱠᱚ ᱞᱟᱹᱭᱮᱫ ᱟᱨᱚ ᱯᱩᱨᱩᱫᱷᱩᱞ ᱠᱚ ᱢᱮᱱᱟᱜ ᱠᱚᱜᱮᱭᱟ ᱛᱚ?
ᱦᱳᱭ ᱦᱳᱭ ᱦᱳᱭ ᱩᱱᱠᱩᱣᱟᱜ ᱛᱟᱲᱟᱢ ᱛᱮᱜᱮ ᱟᱵᱚ ᱦᱚᱸ ᱛᱟᱲᱟᱢ ᱦᱩᱭᱩᱜ
ᱮᱠᱫᱚᱢ ᱮᱠᱫᱚᱢ ᱮᱠᱫᱚᱢ ᱦᱩᱸ ᱦᱩᱸ ᱦᱩᱸ ᱾ ᱟᱨ ᱪᱟᱞᱟᱣ ᱫᱚ ᱦᱩᱭᱩᱜ ᱠᱟᱱᱟ ᱵᱟᱝ ᱫᱚ ᱵᱟᱝ ᱦᱩᱭᱩᱜ ᱠᱷᱟᱡ ᱫᱚ ᱵᱮᱥ ᱵᱷᱟᱞᱮ ᱜᱮ ᱾ ᱦᱩᱭ ᱞᱮᱱ ᱠᱷᱟᱠ ᱡᱚᱛᱚ ᱦᱚᱲᱟᱜ ᱜᱮ ᱜᱟᱹᱰᱤ ᱱᱟᱯᱟᱭᱚᱜᱼᱟ ᱾
ᱦᱮᱸ ᱱᱟᱯᱟᱭ ᱫᱚ ᱱᱟᱯᱟᱭᱚᱜᱼᱟ ᱟᱨ ᱱᱮᱛᱟᱨ ᱢᱟ ᱠᱟᱹᱴᱤᱡ ᱠᱟᱹᱴᱤᱡ ᱠᱷᱚᱱᱜᱮ ᱡᱷᱚᱛᱚ ᱠᱚ ᱵᱟᱹᱦᱩ ᱡᱩᱱᱤᱡ ᱠᱟᱱ ᱟᱫᱚ ᱤᱱᱟᱹᱜ ᱠᱟᱴᱤᱡ ᱠᱷᱚᱱ ᱫᱚ ᱟᱵᱚ ᱥᱟᱱᱛᱟᱲ ᱥᱚᱢᱟᱡᱽ ᱫᱚ ᱟᱹᱰᱤ ᱟᱹᱰᱤᱜᱟᱱ ᱰᱩᱵᱩᱡ ᱪᱟᱵᱟᱜ ᱠᱟᱱᱟ ᱟᱵᱚ ᱵᱮᱥᱤ ᱠᱷᱮᱛᱨᱮ ᱨᱮᱜᱮ ᱧᱮᱞ ᱦᱩᱭᱩᱜ ᱠᱟᱱᱟ ᱟᱵᱚ ᱥᱟᱱᱛᱟᱞ ᱜᱮ ᱚᱱᱠᱟ ᱠᱟᱹᱢᱤ ᱠᱚ ᱠᱚᱨᱟᱣ ᱮᱫᱟ ᱡᱮ ᱟᱹᱰᱤ ᱠᱟᱹᱴᱤᱡ ᱩᱢᱮᱨ ᱠᱷᱚᱱ ᱜᱮ ᱵᱟᱹᱦᱩ ᱠᱚ ᱟᱹᱜᱩᱭᱮᱫ ᱠᱚᱣᱟ᱾
ᱦᱮᱸ,
ᱢᱟᱱᱮ ᱮᱴᱟᱜ ᱪᱷᱟᱹᱛᱤᱠ ᱡᱟᱹᱛᱤ ᱥᱮᱫ ᱨᱮᱫᱚ ᱚᱱᱟ ᱠᱚᱫᱚ ᱵᱟᱝ ᱧᱮᱞᱚᱜ ᱠᱟᱱ ᱛᱟᱵᱚᱱᱟ ᱥᱮ᱾ ᱟᱵᱚ ᱥᱟᱱᱛᱟᱞ ᱠᱚᱣᱟᱜ ᱜᱮ ᱚᱱᱟ ᱠᱚᱫᱚ ᱡᱟᱹᱥᱛᱤ ᱧᱮᱞᱚᱜ ᱠᱟᱱᱟ᱾
ᱯᱚᱨᱚᱵᱽ ᱠᱚ ᱫᱚᱢᱮ ᱵᱟᱹᱲᱛᱤ ᱦᱩᱭ ᱟᱠᱟᱱᱟ᱾
ᱦᱳᱭ ᱦᱮᱸ ᱠᱟᱹᱴᱤᱡ ᱩᱢᱮᱨ ᱠᱷᱚᱱ ᱜᱮ ᱯᱚᱨᱚᱵᱽ ᱯᱟᱛᱟ ᱫᱚᱢᱮ ᱠᱚ ᱫᱟᱬᱟᱱ ᱠᱟᱱᱟ ᱚᱞᱚᱜ
ᱦᱳᱭ, ᱦᱮᱸ ᱤᱱᱱᱟᱹᱨᱮ ᱟᱨᱚ ᱡᱟᱹᱥᱛᱠ ᱟᱠᱟᱱᱟ ᱤᱱᱟᱹᱫᱚ᱾
ᱦᱩᱸ ᱟᱨ ᱚᱞᱚᱜ ᱯᱟᱲᱦᱟᱣ ᱵᱟᱝᱠᱚ ᱪᱮᱫ
ᱵᱟᱝ ᱢᱟᱱᱮ ᱧᱮᱞᱚᱜ ᱠᱟᱱᱟ ᱜᱳᱴᱟ ᱢᱟᱱᱮ
ᱯᱨᱟᱭ ᱫᱤᱱ ᱞᱮᱠᱟᱜᱮ ᱦᱟᱸᱰᱮ ᱵᱟᱝ ᱱᱟᱸᱰᱮ ᱡᱟᱦᱟᱱᱟᱜ ᱵᱟᱝ ᱡᱟᱦᱟᱱᱟᱜ ᱦᱩᱭᱩᱜ ᱠᱟᱱ ᱜᱮᱭᱟ᱾
ᱦᱮᱸ ᱦᱮᱸ ᱦᱮᱸ᱾
ᱠᱳᱱᱳ ᱠᱟᱨᱚᱱ ᱵᱟᱹᱱᱩᱜ ᱪᱮᱫ ᱵᱟᱹᱱᱩᱜ
ᱦᱮᱸ᱾
ᱮᱢᱱᱤ ᱛᱮ ᱜᱮ᱾
ᱦᱮᱸ᱾
ᱠᱤᱪᱷᱩ ᱚᱱᱟ ᱠᱚ ᱡᱩᱫᱤ ᱵᱚᱱ ᱵᱚᱱᱫᱚ ᱫᱟᱲᱮᱭᱟᱜ ᱠᱷᱟᱡ ᱫᱚ ᱟᱹᱰᱤ ᱱᱟᱯᱟᱭᱚᱜᱼᱟ᱾
ᱮᱠᱫᱚᱢ ᱟᱫᱚ ᱟᱵᱚ ᱛᱚ ᱟᱨ ᱤᱭᱟᱹ ᱠᱟᱛᱮᱫ ᱫᱚ ᱵᱟᱝ ᱦᱩᱭᱩᱜᱼᱟ, ᱢᱟᱺᱡᱷᱤ ᱯᱟᱨᱜᱟᱱᱟ ᱢᱚᱦᱚᱞ ᱠᱟᱹᱴᱤᱡ ᱵᱟᱝ ᱩᱱᱠᱩᱣᱟᱜ ᱩᱱᱠᱩ ᱡᱩᱫᱤ ᱠᱚ ᱩᱱᱠᱩ ᱢᱤᱫ ᱫᱷᱟᱣ ᱫᱚ ᱚᱱᱟ ᱱᱤᱭᱮ ᱛᱚ ᱟᱞᱳᱪᱚᱱᱟ ᱨᱟᱠᱟᱵ ᱞᱮᱱᱟ, ᱡᱮᱞᱮᱠᱟ ᱡᱟᱦᱟᱱᱟᱜ ᱠᱟᱹᱢᱤ ᱦᱚ
ᱪᱮᱥᱴᱟᱭᱟᱵᱚᱱ ᱪᱮᱥᱴᱟᱭᱟᱵᱚᱱ ᱟᱵᱚ ᱥᱟᱱᱟᱢ ᱠᱚ ᱛᱮᱜᱮ ᱚᱱᱟ ᱠᱚᱨᱮᱱᱟᱜ
ᱦᱳᱭ ᱦᱳᱭ ᱦᱳᱭ᱾
ᱡᱚᱛᱚ ᱦᱚᱲ ᱛᱮᱵᱚᱱ ᱢᱚᱱᱮ ᱞᱮᱠᱟᱡ ᱚᱱᱟ ᱠᱚᱫᱚ ᱪᱮᱫ ᱦᱚᱸ ᱵᱟᱝ ᱠᱟᱱᱟ᱾
ᱟᱵᱚ ᱥᱮᱫ ᱫᱚ ᱩᱱᱟᱹᱜ ᱮᱸ ᱱᱚᱱᱛᱮ ᱟᱞᱮ ᱥᱮᱫ ᱢᱟ ᱩᱱᱟᱹᱜ ᱵᱟᱝ ᱦᱩᱭ ᱵᱟᱲᱟᱜ ᱜᱮᱭᱟ᱾ ᱠᱷᱟᱱ ᱫᱚ ᱵᱚᱨᱛᱚᱢᱟᱱ ᱫᱚ ᱟᱹᱰᱤ ᱡᱟᱥᱛᱤ ᱦᱩᱭᱩᱜᱼᱟ ᱥᱮ? ᱯᱨᱟᱭ ᱫᱤᱱ ᱞᱮᱠᱟ᱾ ᱵᱟᱠᱷᱟᱱ ᱫᱚ ᱵᱮᱝᱜᱚᱞ ᱫᱤᱥᱚᱢ ᱱᱚᱛᱮ ᱡᱟᱦᱟᱸ ᱫᱚ ᱤᱭᱟᱹ ᱚᱱᱟ ᱵᱟᱸᱠᱩᱲᱟ ᱢᱟᱱᱮ ᱱᱚᱱᱛᱮ ᱯᱩᱨᱩᱞᱤᱭᱟᱹ ᱚᱱᱟ ᱠᱚᱨᱮ ᱫᱚ ᱩᱱᱟᱹᱜ ᱵᱟᱝ ᱦᱩᱭᱩᱜ ᱵᱟᱲᱟᱜᱼᱟ᱾ ᱦᱩᱜᱽᱞᱤ, ᱵᱚᱨᱫᱷᱚᱢᱟᱱ ᱱᱟᱢᱟᱞ ᱫᱤᱥᱚᱢ ᱠᱚᱨᱮ ᱚᱱᱟ ᱜᱮ ᱡᱟᱹᱥᱛᱤ ᱧᱮᱞᱚᱜ ᱠᱟᱱᱟ᱾
ᱱᱟᱛᱮ ᱢᱮᱫᱱᱤᱯᱤᱨ
ᱦᱮᱸ ᱢᱮᱫᱽᱱᱤᱯᱩᱨ᱾
ᱦᱮᱸ ᱚᱱᱟ ᱥᱟᱭᱤᱰ ᱨᱮ ᱵᱮᱥᱤ
ᱮᱠᱫᱚᱢ᱾
ᱟᱨ ᱚᱱᱛᱮᱱᱟᱜ ᱢᱟᱱᱮ ᱤᱭᱟᱹ ᱛᱮᱫ ᱵᱚᱱ ᱧᱟᱢ ᱫᱟ ᱟᱵᱚ, ᱮᱞᱟᱝ ᱛᱮᱫ᱾
ᱦᱮᱸ ᱮᱞᱟᱝ ᱛᱮᱫ ᱦᱤᱡᱩᱜ ᱠᱟᱱ ᱛᱮᱜᱮ ᱥᱮ ᱟᱵᱚᱨᱮᱱ ᱜᱤᱫᱽᱨᱟᱹ ᱠᱚ
ᱦᱳᱭ᱾ ᱳᱭ ᱮᱞᱟᱝ ᱛᱮᱫ ᱜᱮᱛᱚ ᱢᱟᱨᱟᱝ ᱤᱭᱟᱹ ᱫᱚ, ᱚᱱᱛᱮᱱ ᱠᱚ ᱡᱚᱛᱚ ᱠᱚ ᱚᱨ ᱞᱚ ᱛᱚᱨᱚᱡ ᱟᱠᱟᱱᱟ, ᱚᱱᱟ ᱫᱚ ᱮᱠᱫᱚᱢ᱾